ᱦᱮᱞᱳ
ᱦᱚᱜ ᱦᱚᱸ ᱦᱮᱞᱳ ᱨᱚᱲ ᱟᱸᱡᱚᱢᱚᱜ ᱠᱟᱱᱟ᱾
ᱦᱮᱸ ᱨᱚᱲ ᱟᱸᱡᱚᱢᱚᱜ ᱠᱟᱱᱟ᱾ ᱡᱚᱦᱟᱨ ᱜᱮ
ᱦᱳᱭ ᱦᱳᱭ ᱦᱳᱭ ᱡᱚᱦᱟᱨ ᱜᱮ ᱡᱚᱦᱟᱨ᱾
ᱪᱮᱫ ᱠᱚ ᱪᱤᱠᱟᱹᱭ ᱦᱩᱭᱩᱜ ᱠᱟᱱᱟ᱾
ᱦᱮᱸ ᱪᱮᱫ ᱠᱚᱦᱚᱸ ᱵᱟᱝᱼᱟ ᱚᱲᱟᱜ ᱠᱚᱨᱮ ᱜᱮ ᱱᱚᱜᱼᱚᱭ ᱠᱟᱹᱴᱤᱡ ᱫᱟᱨᱮ ᱵᱩᱴᱟᱹ ᱠᱚᱥᱮᱱ ᱨᱮ ᱡᱤᱨᱟᱹᱣ ᱵᱟᱲᱟ᱾ ᱧᱚᱜ ᱦᱩᱭᱩ ᱟᱠᱟᱱᱟ ᱦᱟᱰᱟᱼ ᱦᱩᱰᱩᱨ ᱵᱟᱲᱟᱭᱮᱫᱼᱟ ᱛᱚ ᱦᱩᱰᱩᱨ ᱧᱚᱜᱮᱜᱼᱟ ᱟᱫᱚ ᱫᱟᱜ ᱠᱚ ᱥᱮᱪᱮᱫ ᱯᱟᱞᱮ ᱦᱤᱡᱩᱜ᱾ ᱠᱟᱱᱟ
ᱟᱞᱮ ᱥᱮᱫ ᱦᱚᱸ ᱠᱟᱹᱴᱤᱡ ᱠᱟᱹᱴᱤᱡ ᱨᱤᱢᱤᱞ ᱮ ᱨᱟᱠᱟᱵ ᱠᱟᱜᱼᱟ᱾ ᱚᱱᱟᱜᱮ ᱫᱟᱜ ᱠᱚ ᱦᱤᱡᱩᱜ ᱠᱟᱱᱟ ᱥᱮ ᱪᱮᱫ ᱦᱟᱸ᱾ ᱟᱨ ᱚᱲᱟᱜ ᱠᱚᱨᱮ ᱫᱚ ᱚᱠᱟ ᱞᱮᱠᱟ᱾
ᱞᱟᱹᱭᱫᱟᱹᱧ ᱨᱚᱲ ᱜᱮᱫ ᱜᱮᱫᱚᱜ ᱠᱟᱱᱟ ᱪᱮᱫ ᱮᱢ ᱞᱟᱹᱭ ᱠᱮᱫᱟ ᱫᱚᱦᱲᱟ ᱞᱟᱹᱭ ᱢᱮᱥᱮ᱾
ᱮᱸ ᱨᱚᱲ ᱜᱮᱫ ᱜᱮᱫ ᱟᱸᱡᱚᱢᱚᱜ ᱠᱟᱱᱟ ᱟᱢᱟᱜ ᱱᱮᱴᱣᱟᱨᱠ ᱴᱷᱤᱠᱜᱮᱭᱟ᱾
ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ ᱢᱟ ᱨᱚᱲᱮ ᱥᱮ ᱫᱚᱲᱦᱟ ᱪᱮᱫ ᱮᱢ ᱞᱟᱹᱭᱮᱫ ᱛᱟᱦᱮᱸᱜᱼᱟ᱾
ᱞᱟᱹᱭᱫᱟᱹᱧ ᱚᱲᱟᱜ ᱠᱚᱨᱮ ᱫᱚᱠᱚ ᱱᱟᱯᱟᱭ ᱜᱮᱭᱟ᱾
ᱦᱮᱸ ᱡᱮᱛᱮ ᱜᱮ ᱱᱚᱛᱮ ᱫᱚ ᱱᱟᱯᱟᱭ ᱜᱮ ᱪᱟᱞᱟᱜ ᱠᱟᱱᱟ ᱚᱱᱠᱟ ᱫᱚ ᱚᱠᱷᱚᱡ ᱦᱚᱸ ᱪᱮᱫ ᱚᱱᱠᱟ ᱚᱥᱩᱵᱤᱫᱟ ᱫᱚ ᱵᱟᱹᱪᱩᱜ ᱟᱱᱟ᱾
ᱩᱸ
ᱡᱚᱛᱚ ᱠᱤᱪᱷᱩ ᱴᱷᱤᱠ ᱜᱮᱭᱟ ᱟᱯᱮ ᱥᱮᱫᱟᱜ ᱜᱮ᱾
ᱟᱞᱮ ᱦᱚᱸ ᱱᱟᱯᱟᱭ ᱜᱮ᱾
ᱦᱳᱭ ᱛᱟᱦᱮ ᱞᱮᱱᱠᱷᱟᱱ ᱱᱟᱯᱟᱭ ᱜᱮ᱾ ᱚᱱᱠᱟᱟᱜ ᱜᱮ ᱡᱚᱛᱚ ᱦᱚᱲ ᱜᱮᱵᱚᱱ ᱪᱮᱫ ᱠᱚᱞᱤ ᱠᱷᱚᱡᱚᱜ ᱟᱵᱚᱱ ᱡᱮ ᱱᱟᱯᱟᱭ ᱜᱮ ᱛᱟᱦᱮᱱ᱾
ᱦᱮᱸ ᱱᱟᱯᱟᱭ ᱛᱮ ᱛᱟᱦᱮᱱ ᱵᱚᱱ ᱠᱷᱚᱡᱚᱜᱼᱟ
ᱦᱳᱭ
ᱪᱟᱥᱵᱟᱥ ᱠᱟᱹᱢᱤ ᱠᱚᱫᱚ᱾
ᱯᱟᱨᱢᱟ ᱦᱮᱸ᱾
ᱞᱟᱹᱭ ᱤᱧ ᱪᱟᱥᱵᱟᱥ ᱠᱟᱹᱢᱤ ᱫᱚ ᱛᱤᱱᱟᱹᱜ ᱜᱟᱱ ᱞᱟᱦᱟᱣ ᱠᱟᱱᱟ?
ᱦᱮᱸ ᱤᱱᱠᱟᱹᱜ ᱜᱮ ᱪᱟᱥᱵᱟᱥ ᱠᱟᱹᱢᱤ ᱠᱚᱫᱚ ᱵᱟᱝ ᱞᱟᱦᱟ ᱟᱠᱟᱱᱟ ᱤᱱᱠᱟᱹ ᱢᱟᱨᱮ ᱞᱮᱠᱟ ᱜᱮ ᱢᱟᱱᱮ ᱫᱟᱜ᱾ ᱵᱟᱝ ᱫᱟᱜ ᱟᱠᱟᱫ ᱪᱮᱫ ᱦᱚᱸ ᱮᱱᱠᱷᱟᱱ ᱫᱚ ᱚᱱᱟ᱾ ᱟᱫᱚ ᱟᱹᱣᱨᱤ ᱞᱮ ᱟᱹᱲᱜᱳᱱᱟ ᱪᱟᱥ ᱠᱟᱹᱢᱤ ᱠᱚᱫᱚ ᱱᱚᱛᱮ ᱫᱚ ᱛᱟᱭᱚᱢ ᱜᱮᱭᱟ᱾ ᱦᱟᱯᱮ ᱛᱤᱥᱟᱜ ᱮᱸ ᱫᱟᱜ ᱮᱼᱟ ᱥᱮᱨᱢᱟ ᱫᱟᱜ ᱵᱷᱚᱨᱥᱟ ᱛᱚ᱾
ᱦᱮᱸ ᱥᱮᱨᱢᱟ ᱫᱟᱜ ᱵᱷᱚᱨᱥᱟ ᱜᱮ᱾
ᱦᱳᱭ ᱟᱫᱚ ᱛᱤᱥᱚᱜ ᱥᱮᱨᱢᱟ ᱫᱟᱜ ᱡᱟᱹᱲᱤᱭ ᱫᱟ ᱛᱚᱵᱮ ᱠᱟᱛᱮ ᱱᱟ᱾
ᱦᱩᱸ
ᱱᱤᱛ ᱨᱮᱫᱚ ᱵᱟᱝᱼᱟ ᱦᱳᱭ ᱚᱱᱟᱜᱮ, ᱟᱯᱮ ᱥᱮᱱ ᱫᱚ ᱪᱮᱫ ᱞᱮᱠᱟ?
ᱟᱞᱮ ᱥᱮᱫ ᱦᱚᱸ ᱯᱮ ᱟᱞᱮ ᱥᱮᱫ ᱦᱚᱸ ᱱᱚᱝᱠᱟ ᱜᱮ ᱫᱟᱜ ᱠᱚ ᱵᱟᱭ ᱡᱚᱨᱚᱭᱮᱫᱼᱟ ᱟᱨ ᱠᱟᱹᱢᱤ ᱠᱚᱫᱚ ᱚᱱᱟᱛᱮ ᱞᱟᱦᱟᱜ ᱜᱮ ᱵᱟᱝ ᱞᱟᱦᱟᱜᱮᱫ ᱠᱚ ᱠᱟᱱᱟ᱾ ᱛᱤᱥᱮ ᱫᱟᱜᱼᱟ ᱛᱟᱨᱯᱚᱨᱮ ᱦᱟᱜ ᱠᱟᱱ᱾
ᱟᱪᱪᱷᱟ ᱦᱳᱭ ᱛᱚ᱾ ᱜᱚᱴᱟ ᱡᱮᱜᱮᱛ ᱜᱮ ᱚᱱᱠᱟᱜᱮ ᱱᱮᱥ ᱫᱚ᱾ ᱠᱟᱞᱟᱵᱚᱱᱟ ᱥᱮ ᱪᱮᱫ ᱞᱮᱠᱟ ᱫᱟᱜ ᱠᱚ ᱯᱟᱞᱮᱫ ᱵᱟᱭ ᱡᱟᱹᱲᱤᱭᱟ ᱵᱮᱥ ᱫᱷᱟᱨᱟ ᱱᱮᱥ ᱫᱚ᱾ ᱡᱟ ᱴᱷᱤᱠᱟᱹ ᱵᱟᱲᱟᱜ ᱠᱟᱱᱟ᱾
ᱦᱩᱸ ᱪᱟᱸᱫᱳ ᱵᱚᱸᱜᱟ ᱜᱮ ᱪᱮᱫ ᱮ ᱞᱟᱹᱭ ᱫᱟ ᱦᱟᱸᱜ ᱠᱷᱟᱱ᱾
ᱦᱳᱭ ᱚᱱᱟᱜᱮ
ᱛᱟᱦᱞᱮ ᱚᱱᱛᱮ ᱟᱯᱮ ᱥᱮᱫ ᱫᱚ ᱛᱤᱱ ᱫᱷᱟᱣ ᱪᱟᱥ ᱟᱵᱟᱫ ᱫᱚ ᱦᱩᱭᱩᱜᱼᱟ ᱥᱮ ᱚᱱᱠᱟᱼᱼ ᱤᱭᱟᱹ ᱢᱤᱫ ᱫᱷᱟᱣ ᱜᱮ?
ᱟᱞᱮ ᱱᱚᱛᱮ ᱫᱚ ᱚᱱᱠᱟ ᱫᱚᱠᱚ ᱪᱟᱥ ᱫᱚᱠᱚ ᱪᱟᱥ ᱵᱟᱲᱟᱭ ᱜᱮᱭᱟ ᱟᱫᱚᱼ ᱟᱞᱮ ᱴᱷᱮᱱ ᱩᱛᱚᱨ ᱫᱚ ᱚᱱᱠᱟ ᱪᱟᱥ ᱞᱮᱠᱟᱛᱮᱫᱚ ᱢᱤᱫᱷᱟᱣ ᱜᱮ ᱦᱩᱭᱩᱼᱼ ᱥᱮᱨᱢᱟ ᱨᱮ ᱢᱤᱫ ᱫᱷᱟᱣ ᱜᱮ ᱪᱟᱥ ᱫᱚ ᱚᱱᱠᱟ ᱫᱚ ᱦᱟᱸᱜ᱾ ᱚᱱᱠᱟ ᱫᱚᱠᱚ ᱪᱟᱥ ᱜᱮᱭᱟ ᱟᱞᱮ ᱥᱩᱨ ᱥᱩᱯᱩᱨ ᱠᱚᱨᱮ ᱥᱮᱨᱢᱟ ᱨᱮ ᱵᱟᱨ ᱫᱷᱟᱣ ᱜᱮ ᱫᱟᱜ ᱠᱚᱨᱮᱱᱟᱜ ᱡᱟᱦᱟᱸᱨᱮᱼᱼ ᱥᱩᱠ ᱥᱩᱵᱤᱫᱷᱟ ᱢᱮᱱᱟᱜᱼᱟ ᱥᱨᱳᱛ ᱠᱚ ᱢᱮᱱᱟᱜᱼᱟ ᱩᱱᱠᱩ ᱠᱚᱫᱚ ᱠᱚ ᱪᱟᱥ ᱜᱮᱭᱟ ᱢᱮᱱᱠᱷᱟᱱ ᱟᱞᱮ ᱥᱮᱱ ᱫᱚᱼᱼ ᱢᱤᱫ ᱫᱷᱟᱣ ᱜᱮ᱾
ᱚᱻ
ᱫᱟᱜ ᱤᱭᱟᱹ ᱵᱟᱹᱪᱩᱜᱼᱟ ᱛᱚ ᱚᱥᱩᱵᱤᱫᱟ ᱵᱟᱹᱪᱩᱜᱼᱟ ᱾
ᱦᱮᱸ ᱻ ᱚᱱᱛᱮ ᱟᱯᱮᱥ ᱦᱩᱞ ᱢᱟᱦᱟ ᱠᱚᱯᱮ ᱢᱟᱱᱟᱣ ᱵᱟᱛᱟᱣ ᱜᱮᱭᱟ ᱥᱮ ᱵᱟᱝ?
ᱦᱮᱸᱻ ᱪᱮᱫ ᱵᱤᱱ ᱨᱚᱲ ᱠᱮᱭᱟ? ᱦᱮᱞᱳ ᱦᱮᱞᱳ ᱨᱚᱲ ᱵᱟᱝ ᱟᱚᱢᱚᱜ ᱠᱟᱱᱟ ᱦᱮᱞᱳ᱾ ᱦᱸ ᱞᱟᱹᱭ ᱫᱟᱞᱤᱧ ᱟᱵᱤᱱᱟ ᱨᱚᱲ ᱵᱟᱝ ᱟᱡᱚᱢ ᱠᱟᱱ ᱫᱚ ᱦᱮᱞᱳ᱾ ᱠᱚᱞ ᱠᱚ ᱯᱟᱞᱮ ᱦᱮᱡ ᱠᱟᱱᱟ ᱠᱚᱞ ᱠᱚ ᱦᱮᱡ ᱦᱮᱞᱳ? ᱟᱵᱤᱱᱟᱜ ᱨᱚᱲ ᱵᱟᱝ ᱟᱡᱚᱢᱚᱜ ᱠᱟᱱᱟ ᱦᱮᱞᱳ? ᱦᱮᱞᱳ ᱦᱮᱞᱳ ᱦᱮᱞᱳ ᱨᱚᱲ ᱵᱟᱝ ᱧᱟᱢᱚᱜ ᱠᱟᱱ ᱛᱟᱢᱟ ᱦᱮᱞᱳ? ᱯᱟᱞᱮᱫ ᱠᱚᱞ ᱠᱚ ᱦᱮᱡ ᱟᱠᱟᱱ ᱛᱟᱵᱤᱱ ᱜᱚᱢᱠᱮ ᱠᱚᱞ ᱠᱚ ᱠᱟᱴ ᱠᱟᱜᱵᱤᱱ, ᱥᱮ ᱱᱮᱴᱳᱣᱟᱨᱠ ᱵᱟᱭ ᱧᱟᱢᱮᱫ ᱯᱟᱞᱮᱼᱼ ᱦᱮᱞᱳ? ᱨᱚᱲ ᱵᱟᱭ ᱟᱸᱡᱚᱢᱚᱜ ᱠᱟᱱᱟ ᱜᱚᱢᱠᱮ? ᱨᱚᱲ ᱵᱟᱝ ᱟᱸᱡᱚᱢᱚᱜ ᱠᱟᱱ ᱛᱟᱵᱤᱱᱟ ᱦᱮᱞᱳ?